ᱦᱮᱞᱳ
ᱦᱮᱸ ᱡᱚᱦᱟᱨ ᱜᱮ ᱜᱚᱢᱠᱮ ᱥᱟᱹᱜᱩᱱ ᱥᱮᱛᱟᱜ᱾
ᱦᱮᱸ ᱡᱚᱦᱟᱨ ᱜᱮ ᱜᱚᱝᱠᱮ ᱥᱟᱹᱜᱩᱱ ᱥᱟᱛᱟᱜ ᱾
ᱟᱨ ᱚᱠᱟ ᱞᱮᱠᱟ ᱢᱮᱱᱟᱜ ᱢᱮᱭᱟ ᱱᱟᱯᱟᱭ ᱜᱮᱛᱚ?
ᱦᱮᱸ ᱱᱟᱯᱟᱭ ᱜᱮ ᱢᱤᱱᱟᱹᱧᱟ, ᱟᱢ ᱫᱚ ᱚᱠᱟ ᱞᱮᱠᱟ?
ᱦᱮᱸ ᱱᱟᱯᱟᱭ ᱜᱮ ᱾ᱛᱚ ᱜᱚᱢᱠᱮᱧ ᱢᱮᱫᱴᱟᱝ ᱠᱩᱠᱞᱤ ᱤᱫᱤ ᱠᱟᱛᱮ ᱟᱢ ᱴᱷᱮᱱᱤᱧ ᱥᱮᱴᱮᱨ ᱠᱟᱱᱟ ᱛᱮᱦᱮᱧ ᱾
ᱦᱮᱸ ᱢᱟ ᱞᱟᱹᱭᱢᱮ ᱪᱮᱫ ᱠᱩᱠᱞᱤ?
ᱚ ᱚᱱᱟ ᱫᱚ ᱰᱟᱵᱞᱩ ᱵᱤ ᱥᱤ ᱮᱥ ᱤᱫᱤ ᱠᱟᱛᱮ᱾ ᱟᱫᱚ
ᱦᱮᱸ ᱢᱟ ᱞᱟᱹᱭ ᱢᱮ ᱚᱠᱟ ᱞᱮᱠᱟᱱ ᱠᱩᱠᱞᱤᱢ ᱫᱚᱦᱚ ᱭᱮᱫᱟ ᱾
ᱦᱮᱸ ᱰᱟᱵᱞᱩ ᱵᱤ ᱥᱤ ᱮᱥ ᱤᱫᱤ ᱠᱟᱛᱮ ᱾ ᱰᱟᱵᱞᱤᱭᱩ ᱵᱤ ᱥᱤ ᱮᱥ ᱡᱟᱦᱟᱸ ᱮᱠᱡᱟᱢ ᱦᱩᱭᱩᱜᱼᱟ ᱥᱮ ᱟᱵᱚ ᱚᱭᱮᱥᱴ ᱵᱮᱝᱜᱚᱞ ᱨᱮ ᱚᱱᱟᱼᱼ ᱮᱠᱡᱟᱢ ᱤᱫᱤ ᱠᱟᱛᱮᱫ ᱠᱤᱪᱷᱩ ᱜᱟᱱ ᱠᱩᱠᱞᱤ ᱨᱮᱱᱟᱜ ᱛᱮᱞᱟ ᱟᱢ ᱴᱷᱮᱱ ᱠᱷᱚᱱ ᱧᱟᱢ ᱥᱟᱹᱱᱟᱧ ᱠᱟᱱ ᱛᱟᱦᱮᱸᱫ᱾
ᱦᱮᱸ ᱢᱟ ᱠᱩᱠᱞᱤᱭ ᱢᱮ ᱤᱧ ᱞᱟᱹᱭᱟᱢ ᱠᱟᱱᱟ ᱾
ᱜᱚᱢᱠᱮ ᱱᱚᱣᱟ ᱡᱮ ᱰᱟᱵᱞᱤᱭᱩ ᱵᱤ ᱥᱤ ᱮᱥ ᱮᱠᱡᱟᱢ, ᱱᱚᱣᱟ ᱰᱟᱵᱞᱤᱭᱩ ᱵᱤ ᱥᱤ ᱮᱥ ᱨᱮᱱᱟᱜᱼᱼ ᱯᱩᱨᱟᱹ ᱧᱩᱛᱩᱢ ᱫᱚ ᱪᱮᱫ ᱠᱟᱱᱟ?
ᱰᱟᱵᱞᱤᱭᱩ ᱵᱤ ᱥᱤ ᱮᱥ ᱨᱮᱱᱟᱜ ᱯᱩᱨᱟᱹ ᱧᱩᱛᱩᱢ ᱫᱚ ᱦᱩᱭᱩᱜ ᱠᱟᱱᱟ ᱳᱭᱮᱥᱴ ᱵᱮᱝᱜᱚᱞ ᱥᱤᱵᱷᱤᱞ ᱥᱟᱨᱵᱷᱤᱥ ᱾
ᱦᱮ ᱦᱚ ᱱᱚᱣᱟ ᱫᱚᱼᱼ ᱥᱤᱵᱷᱤᱞ ᱥᱟᱨᱵᱷᱤᱥ ᱥᱤᱵᱷᱤᱞ ᱥᱟᱨᱵᱷᱤᱥ ᱮᱠᱡᱟᱢ ᱠᱟᱱᱟ ᱛᱟᱭᱛᱚ?
ᱦᱮᱸ
ᱟᱨ ᱱᱚᱣᱟ ᱮᱠᱡᱟᱢ ᱫᱚ ᱼᱼ ᱚᱠᱚᱭ ᱠᱚ ᱥᱮ ᱚᱠᱟ ᱞᱮᱠᱟᱱ ᱦᱚᱲ ᱠᱚᱠᱚᱼᱼ ᱥᱮᱨᱮᱯ ᱠᱚ ᱫᱩᱲᱩᱵ ᱫᱟᱲᱮ ᱭᱟᱜᱼᱟ ᱱᱚᱣᱟ ᱮᱠᱡᱟᱢ ᱨᱮ?
ᱱᱚᱣᱟ ᱮᱠᱡᱟᱢ ᱨᱮᱱᱟᱜ ᱩᱢᱮᱨ ᱫᱚ ᱦᱩᱭᱩᱜ ᱠᱟᱱᱟᱼᱼ ᱢᱟᱱᱮ ᱮᱠᱩᱥ ᱵᱚᱪᱷᱚᱨ ᱠᱷᱚᱱᱟᱜ ᱩᱱᱚᱪᱚᱞᱞᱤᱥ ᱵᱚᱪᱷᱚᱨ ᱦᱟᱹᱵᱤᱡ ᱠᱚ ᱫᱩᱲᱩᱵ ᱫᱟᱲᱮᱭᱟᱜᱼᱟ᱾
ᱟᱨ ᱠᱳᱣᱟᱞᱤ ᱯᱷᱤᱠᱮᱥᱚᱱ ᱫᱚ?
ᱠᱳᱣᱟᱞᱤᱯᱷᱤᱠᱮᱥᱚᱱ ᱫᱚ ᱦᱩᱭᱩᱜ ᱠᱟᱱᱟ ᱵᱤ ᱮ ᱯᱟᱥ ᱛᱟᱦᱮᱸ ᱞᱮᱱ ᱠᱷᱟᱱᱜᱮ ᱜᱟᱱᱚᱜᱼᱟ᱾
ᱡᱮ ᱠᱳᱱᱳ ᱡᱟᱦᱟᱱ ᱥᱴᱨᱤᱢ ᱛᱮᱜᱮ᱾
ᱦᱮᱸ ᱡᱟᱦᱟᱱᱟᱜ ᱤᱥᱴᱨᱤᱢ ᱛᱮᱜᱮ ᱾
ᱱᱚᱜᱼᱚᱭ ᱡᱮ ᱰᱟᱵᱞᱤᱭᱩ ᱵᱤ ᱥᱤ ᱮᱥ ᱮᱠᱡᱟᱢᱼᱼ ᱱᱚᱣᱟ ᱫᱚ ᱳᱭᱮᱥᱴ ᱵᱮᱝᱜᱚᱞ ᱵᱳᱨᱰ ᱨᱮᱱᱟᱜ ᱠᱟᱱᱟ ᱛᱚ᱾
ᱦᱮᱸ ᱱᱚᱣᱟ ᱫᱚ ᱚᱭᱮᱥᱴ ᱵᱮᱝᱜᱚᱞ ᱨᱮᱱᱟᱜ ᱵᱳᱰ ᱨᱮᱱᱟᱜ ᱠᱟᱱᱟ ᱠᱤᱱᱛᱩᱼᱼ ᱱᱚᱣᱟ ᱫᱚ ᱠᱚᱱᱰᱟᱠᱴᱟᱨ ᱦᱩᱭᱩᱜ ᱠᱟᱱᱟ ᱰᱟᱵᱽᱞᱤᱭᱩ ᱵᱤ ᱯᱤ ᱮᱥ ᱥᱤ᱾
ᱰᱟᱵᱽᱞᱩ ᱵᱤ ᱯᱤ ᱮᱥ ᱥᱤ ᱨᱮᱱᱟᱜ ᱫᱚ ᱢᱟᱱᱮ ᱯᱟᱵᱽᱞᱤᱠ ᱥᱟᱨᱵᱷᱤᱥ ᱛᱟᱭᱛᱚ?
ᱦᱳᱭ ᱰᱟᱵᱽᱞᱤᱭᱩ ᱯᱤ ᱥᱤ ᱨᱮᱱᱟᱜ ᱯᱩᱨᱟᱹ, ᱯᱩᱨᱟᱹ ᱧᱩᱛᱩᱢ ᱫᱚ ᱦᱩᱭᱩᱜ ᱠᱟᱱᱟ ᱚᱭᱮᱥᱴ ᱵᱮᱝᱜᱚᱞ ᱯᱟᱵᱽᱞᱤᱠ ᱥᱟᱨᱵᱷᱤᱥ ᱠᱚᱢᱤᱥᱚᱱ᱾
ᱰᱟᱵᱽᱞᱩ ᱵᱤ ᱥᱤ ᱮᱥ ᱮᱠᱡᱟᱢ, ᱱᱚᱣᱟ ᱮᱠᱡᱟᱢ ᱨᱮᱱᱟᱜ ᱮᱸ, ᱡᱟᱦᱟᱱᱟᱜ ᱱᱚᱝᱠᱟ ᱟᱨᱠᱤ ᱡᱮ, ᱱᱚᱣᱟ ᱮᱠᱡᱟᱢ ᱨᱮ ᱫᱩᱲᱩᱵ ᱠᱟᱛᱮᱜ ᱚᱠᱟ ᱞᱮᱠᱟᱱ ᱠᱟᱹᱢᱤ ᱠᱚᱠᱚ ᱧᱟᱢᱟ? ᱥᱮ ᱛᱤᱱᱟᱹᱜ ᱜᱟᱱ ᱱᱚᱣᱟ ᱨᱮᱱᱟᱜ ᱦᱟᱹᱴᱤᱧ ᱠᱚ ᱢᱮᱱᱟᱜ-ᱟ ᱥᱮ ᱚᱠᱟ ᱞᱮᱠᱟ?
ᱚᱱᱟ ᱰᱟᱵᱽᱞᱩ ᱵᱤ ᱥᱤ ᱨᱮᱱᱟᱜ ᱦᱟᱹᱴᱤᱧ ᱫᱚ ᱦᱩᱭᱩᱜ ᱠᱟᱱᱟ ᱯᱚᱱᱭᱟ ᱢᱮᱱᱟᱜ-ᱟ᱾
ᱢᱟᱱᱮ ᱟᱠᱚ ᱫᱚ?
ᱚᱱᱟ ᱠᱚᱫᱚ ᱦᱩᱭᱩᱜ ᱠᱟᱱᱟ ᱜᱨᱩᱯ ᱮ᱾
ᱦᱩᱸ᱾
ᱜᱨᱩᱯ ᱵᱤ, ᱜᱨᱩᱯ ᱥᱤ, ᱜᱨᱩᱯ ᱰᱤ᱾
ᱟᱨ ᱱᱚᱣᱟ ᱡᱮ ᱦᱟᱹᱴᱤᱧ ᱠᱚ ᱢᱮᱱᱟᱜ-ᱟ᱾ ᱱᱚᱣᱟ ᱦᱟᱹᱴᱤᱧ ᱢᱩᱫᱽᱨᱮ ᱡᱮᱢᱚᱱ ᱜᱨᱩᱯ ᱮ᱾ ᱜᱨᱩᱯ ᱮ ᱨᱮᱫᱚ᱾ ᱢᱟᱱᱮ ᱜᱨᱩᱯ ᱮ ᱡᱟᱦᱟᱸᱭ ᱠᱚ ᱮᱠᱡᱟᱢ ᱠᱚ ᱮᱢᱟ ᱜᱨᱩᱯ ᱮ ᱞᱟᱹᱜᱤᱫ ᱛᱮ᱾ ᱟᱸᱻ ᱩᱱᱠᱩ ᱫᱚ᱾ ᱚᱠᱟ ᱞᱮᱠᱟᱱ ᱟᱸ ᱡᱟᱭᱜᱟ ᱨᱮ ᱥᱮ ᱪᱮᱫ ᱠᱟᱹᱢᱤ ᱠᱚᱨᱮ ᱠᱚ ᱵᱟᱦᱟᱞᱚᱜ-ᱟ?
ᱱᱚᱣᱟ ᱡᱟᱦᱟᱸᱭ ᱜᱨᱩᱯ ᱮ ᱠᱚ ᱮᱢᱟ ᱩᱱᱠᱩ ᱫᱚᱠᱚ ᱦᱩᱭᱩᱜ ᱠᱟᱱᱟ ᱮᱠᱡᱤᱠᱤᱭᱩᱴᱤᱵᱽ᱾ ᱠᱚᱢᱟᱨᱥᱤᱭᱟᱞ ᱴᱮᱠᱥ ᱟᱨ ᱨᱮᱡᱤᱥᱴᱟᱨ ᱨᱮᱠᱚ ᱵᱟᱦᱟᱞᱚᱜ-ᱟ᱾
ᱟᱪᱪᱷᱟ᱾ ᱟᱨ ᱱᱚᱣᱟ ᱞᱟᱹᱜᱤᱫ ᱛᱮᱫᱚ ᱠᱚᱣᱟᱞᱤᱯᱷᱤᱠᱮᱥᱚᱱ ᱫᱚ ᱜᱨᱮᱡᱩᱭᱮᱥᱚᱱ ᱜᱮ ᱛᱟᱭᱛᱚ?
ᱦᱮᱸ ᱱᱚᱣᱟ ᱞᱟᱹᱜᱤᱫ ᱛᱮᱫᱚ ᱜᱨᱮᱡᱩᱭᱮᱥᱚᱱ ᱜᱮ ᱠᱟᱱᱟ᱾
ᱟᱨ ᱩᱢᱮᱹᱨ ᱫᱚ?
ᱩᱢᱮᱹᱨ ᱫᱚ ᱜᱨᱩᱯ ᱮ ᱞᱟᱹᱜᱤᱫ ᱛᱮᱫᱚ ᱩᱢᱮᱹᱨ ᱫᱚ ᱦᱩᱭᱩᱜ ᱠᱟᱱᱟ ᱢᱟᱱᱮ ᱮᱠᱩᱥ ᱵᱚᱪᱷᱚᱨ ᱠᱷᱚᱱᱟᱜ ᱪᱷᱚᱛᱛᱨᱤᱥ ᱵᱚᱪᱷᱚᱨ ᱦᱟᱵᱤᱡ᱾
ᱟᱨ ᱡᱟᱦᱟᱸᱭ ᱠᱚ ᱳ ᱵᱤ ᱥᱤᱤ ᱠᱚ ᱢᱮᱱᱟᱜ ᱠᱚᱣᱟ ᱮᱥ ᱴᱤ ᱠᱚ ᱠᱚ ᱢᱮᱱᱟᱜ ᱠᱚᱣᱟ ᱚᱱᱟ ᱫᱚ ᱡᱟᱦᱟᱸ ᱞᱮᱠᱟ ᱵᱚᱭᱮᱥ ᱨᱮ ᱪᱷᱟᱲ ᱧᱟᱢᱚᱜᱼᱟ ᱚᱱᱟ ᱫᱚ ᱚᱱᱠᱟ ᱞᱮᱠᱟ᱾ ᱠᱚ ᱧᱟᱢᱟ᱾
ᱟᱪᱪᱷᱟ ᱢᱚᱬᱮ, ᱢᱚᱬᱮ ᱥᱮᱨᱢᱟ ᱠᱟᱛᱮᱫ᱾ ᱦᱮᱸ, ᱡᱮᱢᱚᱱ ᱮᱥ ᱴᱤ ᱞᱟᱹᱜᱤᱫ ᱫᱚ ᱢᱚᱬᱮ ᱥᱮᱨᱢᱟ᱾
ᱠᱚ ᱞᱟᱹᱜᱤᱫ ᱫᱚ ᱯᱮ ᱥᱮᱨᱢᱟ ᱟᱨ ᱡᱟᱦᱟᱸᱭ ᱠᱚ ᱦᱮᱱᱰᱤᱠᱮᱯ ᱠᱟᱱᱟ ᱠᱚ ᱢᱟᱱᱮ ᱢᱟᱱᱮ ᱡᱟᱦᱟᱸᱭ ᱠᱚ ᱡᱟᱦᱟᱸᱭ ᱠᱚ ᱞᱟᱹᱭᱫᱟ ᱯᱷᱤᱡᱤᱠᱮᱞ ᱦᱤᱱᱰᱤᱠᱮᱯ ᱩᱱᱠᱩ ᱫᱚ ᱦᱩᱭᱩᱜ ᱠᱟᱱᱟ ᱠᱚ ᱯᱚᱸᱭᱛᱟᱞᱞᱤᱥ᱾
ᱯᱚᱸᱭᱛᱟᱞᱞᱤᱥ ᱵᱚᱪᱷᱚᱨ ᱫᱷᱟᱨᱤᱡ᱾ ᱟᱪᱪᱷᱟ᱾
ᱫᱩᱲᱩᱵ ᱫᱟᱲᱮᱭᱟᱜ-ᱟ᱾
ᱟᱨ ᱛᱟᱦᱞᱮ ᱜᱨᱩᱯ ᱵᱮ ᱨᱮᱫᱚ?
ᱤᱭᱟᱹ ᱜᱨᱩᱯ ᱮ ᱞᱟᱹᱜᱤᱫ ᱫᱚ ᱦᱩᱭᱩᱜ ᱠᱟᱱᱟ᱾ ᱮᱠᱩᱥ ᱠᱷᱚᱱᱟᱜ ᱪᱷᱚᱛᱛᱨᱤᱥ ᱩᱢᱮᱨ ᱫᱚᱠᱚ, ᱩᱱᱟᱹᱜ ᱩᱢᱮᱨ ᱦᱟᱨᱤᱡ ᱫᱚᱠᱚ ᱫᱩᱲᱩᱵ ᱫᱟᱲᱮᱭᱟᱜ-ᱟ᱾
ᱟᱪᱪᱷᱟ ᱚᱱᱟ ᱦᱮᱸ ᱚᱱᱟ ᱢᱟᱧ ᱵᱩᱡ ᱠᱮᱫᱟ ᱟᱨ ᱜᱨᱩᱯ ᱵᱤ ᱫᱚ?
ᱚ, ᱜᱨᱩᱯ ᱵᱤ ᱫᱚ ᱦᱩᱭᱩᱜ ᱠᱟᱱᱟ, ᱱᱚᱣᱟ ᱫᱚ ᱦᱩᱭᱩᱜ ᱠᱟᱱᱟ ᱠᱩᱲᱤ ᱵᱚᱪᱷᱚᱨ ᱠᱷᱚᱱᱟᱜ᱾ ᱪᱷᱚᱛᱛᱨᱤᱥ ᱵᱚᱪᱷᱚᱨ᱾
ᱠᱩᱲᱤ ᱵᱚᱪᱷᱚᱨ ᱠᱷᱚᱱᱟᱜ ᱪᱚᱛᱨᱤᱥ ᱵᱚᱪᱷᱚᱨ? ᱟᱪᱪᱷᱟ ᱱᱚᱣᱟ ᱨᱮ ᱡᱟᱦᱟᱸ᱾ ᱠᱚ ᱫᱩᱲᱩᱵ-ᱟ ᱱᱚᱣᱟ ᱮᱠᱡᱟᱢ ᱡᱟᱦᱟᱸᱭ ᱠᱚ ᱮᱢᱟ ᱱᱚᱣᱟ ᱜᱨᱩᱯ ᱵᱤ ᱞᱟᱹᱜᱤᱫ ᱛᱮ᱾ ᱩᱱᱠᱩ ᱫᱚ ᱚᱠᱟ ᱞᱮᱠᱟᱱ ᱯᱳᱥᱴ ᱠᱚᱨᱮ ᱠᱚ ᱵᱟᱦᱟᱞᱚᱜ-ᱟ?
ᱦᱳᱭ, ᱜᱨᱩᱯ, ᱜᱨᱩᱯ ᱵᱤ ᱨᱮᱱᱟᱜ ᱫᱚ ᱦᱩᱭᱩᱜ ᱠᱟᱱᱟ᱾ ᱚᱭᱮᱥᱴ ᱪᱮᱝᱜᱚᱞ ᱯᱩᱞᱤᱥ ᱥᱟᱨᱵᱷᱤᱥ ᱟᱨᱠᱤ ᱚᱭᱮᱥᱴ ᱵᱮᱝᱜᱚᱞ ᱯᱩᱞᱤᱥ ᱵᱰ, ᱚ ᱵᱟᱦᱟᱞ ᱫᱟᱲᱜ-ᱟ ᱡᱚᱱ ᱰᱤ ᱮᱥ ᱯᱤ ᱠᱚ ᱦᱳᱭ ᱫᱟᱲᱮᱭᱟᱜ-ᱟ ᱾ ᱚᱱᱠᱟᱱᱟᱜ ᱠᱚᱨᱮ ᱠᱚ ᱵᱟᱦᱟᱞᱚᱜᱼᱟ ᱾
ᱟᱨᱮᱜ ᱛᱟᱨᱯᱚᱨ ᱟᱭ ᱜᱨᱩᱯ ᱥᱤ ᱫᱚ?
ᱜᱨᱩᱯ ᱥᱤ ᱫᱚ ᱦᱳᱭᱳᱜ ᱠᱟᱱᱟ ᱱᱚᱣᱟᱫᱚ ᱤᱠᱡᱩᱠᱤᱭᱩᱴᱩᱵᱷ ᱾ ᱠᱚᱢᱟᱨᱥᱤᱭᱟᱞ ᱴᱮᱠᱥ ᱨᱮᱡᱤᱥᱴᱟᱨ ᱚᱱᱟ ᱨᱮᱠᱚ ᱵᱟᱦᱟᱞᱚᱜ-ᱟ ᱾
ᱠᱟᱢᱟᱨᱥᱤᱭᱟᱹᱞ ᱥᱮ ᱪᱮᱫ ᱮᱢ ᱞᱟᱹᱭ ᱠᱮᱫᱟ ᱾
ᱠᱚᱢᱚᱨᱥᱤᱭᱟᱞ ᱴᱮᱠᱥ ᱢᱟᱱᱮ ᱴᱮᱠᱥ ᱰᱤᱯᱟᱨ ᱢᱮᱱ ᱟᱨᱠᱤ ᱡᱟᱦᱟᱸ ᱾
᱾ ᱡᱟᱦᱟᱸᱭ ᱠᱟᱱᱟ ᱢᱟᱛᱮ ᱤᱱᱠᱟᱢ ᱴᱮᱠᱥ ᱚᱯᱷᱤᱥᱟᱨ ᱚᱱᱠᱟᱱ ᱴᱟᱭᱤᱯᱟᱜ ᱛᱟᱭᱛᱚ ᱾
ᱦᱳᱭ ᱚᱱᱠᱟᱱ ᱴᱟᱭᱤᱯᱟᱜ ᱾
ᱟᱨ ᱱᱚᱣᱟ ᱨᱮᱱᱟᱜ ᱩᱢᱟᱨ ᱫᱚ ᱛᱤᱱᱟᱹᱜ ᱮᱢ ᱞᱟᱹᱭ ᱠᱮᱜ-ᱟ?
ᱛᱚ ᱠᱟᱴᱟᱜ ᱨᱮᱱᱟᱜ ᱾
ᱡᱚᱦᱟ ᱫᱚ ᱵᱤ ᱨᱮᱱᱟᱜ ᱾
ᱜᱨᱩᱯ ᱥᱤ ᱨᱮᱱᱟᱜ ᱾
ᱜᱨᱩᱯ ᱥᱤᱨᱮ ᱡᱟᱦᱟᱸᱭ ᱠᱚ ᱟᱨᱠᱤ
ᱠᱟᱱᱟ ᱮᱠᱩᱥ ᱥᱮ ᱠᱷᱚᱱᱟᱜ ᱪᱷᱚᱛᱨᱤᱥ ᱵᱚᱛᱥᱚᱨᱵᱤᱡ
ᱴᱷᱤᱠ ᱟᱨ ᱱᱚᱣᱟ ᱨᱮᱦᱚᱸ ᱛᱚ ᱡᱟᱦᱟᱸᱭ ᱟ ᱠᱟᱥᱴ ᱨᱮᱱᱟᱜ ᱡᱟᱦᱟᱸᱛᱮ, ᱟ ᱢᱟᱱᱮ ᱢᱮᱱᱟᱜ ᱠᱚᱣᱟ ᱡᱮᱢᱚᱱ ᱮᱥ ᱴᱤ ᱳ ᱵᱤ ᱥᱤ ᱱᱩᱠᱩ ᱦᱚᱸᱛᱚ ᱟ ᱡᱟᱦᱟᱸ ᱟᱨᱠᱤ ᱠᱷᱟᱲ ᱧᱟᱢᱚᱜᱼᱟ ᱠᱟᱥ ᱞᱟᱹᱜᱤᱫ ᱛᱮ ᱚᱱᱟ ᱫᱚᱠᱚ ᱧᱟᱢ ᱜᱮᱭᱟ᱾
ᱦᱮᱸ ᱚᱱᱟ ᱫᱚ ᱠᱚ ᱧᱟᱢ ᱜᱮᱭᱟ,
ᱟᱨ ᱛᱟᱦᱚᱞᱮ ᱪᱮᱫ ᱵᱟᱠᱤ ᱛᱟᱦᱮᱭᱱᱟ ᱜᱨᱩᱯ ᱰᱤ ᱜᱨᱩᱯ ᱰᱤ ᱨᱮ ᱡᱟᱦᱟᱸᱭ ᱠᱚ ᱜᱨᱩᱯ ᱰᱤ ᱞᱟᱹᱜᱤᱫ ᱛᱮ ᱡᱟᱦᱟᱸᱭ ᱠᱚᱠᱚ ᱮᱯᱞᱟᱭ-ᱟ ᱩᱱᱠᱩ ᱜᱨᱩᱯ ᱰᱤ ᱨᱮᱫᱚ ᱟᱻ ᱩᱢᱮᱨ ᱫᱚ ᱚᱠᱟ ᱞᱮᱠᱟ?
ᱜᱨᱩᱯ ᱰᱤ ᱨᱮᱱᱟᱜ ᱩᱢᱟᱹᱨ ᱫᱚ ᱦᱩᱭᱩᱜ ᱠᱟᱱᱟ ᱮᱠᱩᱥ ᱵᱚᱪᱷᱚᱨ ᱠᱷᱚᱱᱚ ᱩᱱᱚᱪᱚᱞᱞᱤᱥ ᱵᱚᱪᱷᱚᱨ ᱦᱟᱹᱨᱤᱡ,
ᱟᱨ ᱩᱢᱮᱨ ᱨᱮᱱᱟᱜ ᱪᱷᱟᱲ ᱛᱚ, ᱛᱟᱦᱮᱱ ᱠᱟᱱ ᱜᱮᱭᱟ ᱤᱭᱟ ᱞᱟᱹᱜᱤᱫ ᱫᱚ ᱥᱮ ᱟ, ᱟᱨ ᱱᱚᱣᱟ ᱯᱳᱥᱴ ᱨᱮ ᱜᱨᱩᱯ ᱵᱤ ᱯᱳᱥᱴ ᱞᱟᱹᱜᱤᱫ ᱛᱮ ᱡᱟᱦᱟᱸᱭ ᱠᱚᱠᱚ ᱢᱟᱱᱮ ᱮᱠᱡᱟᱢ ᱠᱚ ᱮᱢᱟ ᱛᱚ ᱩᱱᱠᱩ ᱫᱚ ᱚᱠᱟ ᱞᱮᱠᱟᱱ ᱯᱳᱥᱴ ᱞᱟᱹᱜᱤᱫ ᱛᱮᱠᱚ ᱵᱟᱦᱟ ᱞᱚᱜ-ᱟ᱾
ᱜᱨᱩᱯ ᱰᱤ ᱨᱮᱱᱟᱜᱻ ᱨᱮ ᱡᱟᱦᱟᱸ ᱠᱚᱻᱻ ᱵᱟᱦᱟᱞᱚ ᱚᱱᱟ ᱯᱳᱥᱴ ᱨᱮᱱᱟᱜ ᱧᱩᱛᱩᱢ ᱫᱚ ᱦᱩᱭᱩᱜ ᱠᱟᱱᱟ ᱯᱚᱧᱪᱟᱭᱮᱛ ᱮᱠᱟᱣᱩᱱᱴᱥ ᱚᱯᱤᱥᱟᱨ᱾ ᱢᱟᱱᱮ ᱡᱟᱦᱟᱸᱭ ᱫᱚ ᱯᱚᱧᱪᱟᱭᱮᱛ ᱞᱮᱵᱮᱞ ᱨᱮᱠᱚ ᱠᱟᱹᱢᱤᱭᱟ ᱟᱨᱠᱤ ᱦᱮᱸ ᱟᱨ ᱵᱟᱨ ᱨᱮᱫᱚ ᱦᱩᱭᱩᱜ ᱠᱟᱱᱟ᱾ ᱤᱱᱥᱯᱮᱠᱴᱟᱨ ᱚᱯᱷ ᱠᱳᱯᱟᱨᱮᱴᱤᱵᱷ ᱥᱳᱥᱟᱭᱴᱤ᱾ ᱡᱟᱦᱟᱸ ᱠᱳᱯᱟᱨᱮᱴᱤᱵᱷ ᱠᱚ ᱢᱮᱱᱟᱜ-ᱟ ᱚᱱᱟ ᱠᱚᱨᱮ ᱠᱚ ᱵᱟᱦᱟᱞᱚᱜ-ᱟ᱾
ᱟᱨᱻᱻ ᱱᱚᱜ-ᱚᱭ ᱡᱮ ᱰᱚᱵᱞᱩ ᱵᱤ ᱥᱮᱠ ᱮᱠᱡᱟᱢ ᱱᱚᱣᱟ ᱮᱠᱡᱟᱢ ᱞᱟᱹᱜᱤᱫ ᱛᱮ ᱡᱩᱫᱤ ᱟᱵᱚ ᱥᱟᱱᱛᱟᱲ ᱦᱚᱯᱚᱱ ᱠᱚ ᱪᱮᱫ ᱞᱮᱠᱟ ᱠᱚ ᱞᱟᱦᱟ ᱦᱤᱡᱩᱜ ᱠᱟᱱᱟ ᱥᱮ ᱛᱤᱱᱟᱹᱜ ᱜᱟᱱ ᱱᱤᱛᱚᱜ ᱧᱮᱞᱚᱜ ᱠᱟᱱᱟ ᱡᱮ ᱱᱚᱣᱟ ᱮᱠᱡᱟᱢ ᱠᱚᱨᱮ ᱠᱚᱻᱻ ᱫᱩᱲᱩᱵ ᱠᱟᱱᱟ,
ᱱᱤᱛᱚᱜ ᱫᱚ ᱧᱮᱞᱚᱜ ᱠᱟᱱ ᱜᱮᱭᱟ ᱟᱵᱚ ᱥᱟᱱᱛᱟᱲ ᱦᱚᱯᱚᱱ ᱠᱚᱦᱚᱸ ᱟᱭᱢᱟ ᱜᱮᱠᱚ ᱞᱟᱦᱟ ᱦᱮᱡ ᱠᱟᱱᱟ ᱟᱨᱻᱻ
ᱛᱟᱞᱟ ᱦᱮᱡ ᱠᱟᱛᱮ ᱪᱟᱠᱨᱤ ᱦᱚᱸᱠᱚ ᱵᱟᱦᱟᱞ ᱫᱚᱠᱚ ᱵᱟᱦᱟᱞ ᱟᱠᱟᱱᱟ ᱟᱨ ᱪᱟᱹᱠᱨᱤ ᱜᱮᱛᱟᱲᱟ ᱟᱠᱚ
ᱟᱬᱚ ᱚᱱᱟ ᱨᱮ ᱡᱟᱦᱟᱸᱭ ᱡᱩᱫᱤ ᱟᱵᱚ ᱥᱟᱱᱛᱟᱲ, ᱥᱟᱱᱛᱟᱲ ᱦᱚᱯᱚᱱ ᱠᱚ ᱡᱟᱦᱟᱸᱭ ᱠᱚ ᱡᱩᱫᱤ ᱥᱟᱱᱛᱟᱲ ᱯᱟᱹᱴᱷᱩᱣᱟᱹ ᱠᱚ ᱡᱟᱦᱟᱸᱭ᱾ ᱱᱚᱣᱟ ᱰᱟᱵᱽᱞᱩ ᱵᱤ ᱥᱤ ᱮᱥ ᱞᱟᱹᱜᱤᱫ ᱛᱮ ᱡᱚᱫᱤ ᱱᱚᱣᱟ ᱨᱮ ᱡᱚᱫᱤ ᱮᱠᱡᱟᱢ ᱮᱢ ᱵᱩᱡᱷᱟᱹᱣ ᱠᱚᱣᱟ᱾ᱛᱟᱦᱞᱮ ᱚᱠᱟᱞᱮᱠᱟᱱ ᱥᱮ ᱪᱮᱫ ᱞᱮᱠᱟ ᱠᱟᱛᱮ ᱟᱠᱚ ᱠᱚ ᱥᱟᱯᱲᱟᱣ ᱫᱟᱲᱮᱭᱟᱜᱼᱟ᱾ ᱱᱚᱣᱟ ᱮᱠᱡᱟᱢ ᱞᱟᱹᱜᱤᱫ᱾
ᱯᱳᱭᱞᱳ ᱫᱚ ᱦᱳᱭᱳᱜ ᱠᱟᱱᱟ ᱱᱩᱠᱩ ᱫᱚ ᱵᱤᱭᱮ ᱯᱟᱥ ᱦᱳᱭᱳᱜ ᱛᱟᱠᱚᱣᱟ᱾ ᱡᱟᱦᱟᱸᱱᱟᱜ ᱥᱟᱠᱷᱟ ᱛᱮᱜᱮ ᱟᱨ ᱫᱚᱥᱟᱨ ᱫᱚ ᱦᱩᱭᱩᱜ ᱠᱟᱱᱟ ᱟᱠᱚ ᱚᱲᱟᱜ ᱨᱮ ᱯᱟᱲᱦᱟᱣ ᱠᱟᱛᱮᱫ᱾ ᱯᱚᱛᱚᱵ ᱠᱚ ᱯᱟᱲᱦᱟᱣ ᱠᱟᱛᱮ᱾ ᱰᱩᱵᱞᱤ ᱵᱤᱥᱤᱥ ᱨᱮᱱᱟᱜ ᱡᱟᱦᱟᱸ ᱯᱚᱛᱚᱵᱽ ᱠᱚ ᱧᱟᱢᱚᱜᱼᱟ᱾ ᱚᱱᱟ ᱯᱚᱛᱚᱵ ᱠᱚ ᱯᱟᱲᱦᱟᱣ ᱠᱟᱛᱮᱫ ᱟᱠᱚ ᱚᱲᱟᱜ ᱨᱮᱠᱚ ᱛᱮᱭᱟᱨ ᱫᱟᱲᱮᱭᱟᱜᱼᱟ᱾ ᱚᱱᱟ ᱪᱷᱟᱲ ᱦᱚᱸ ᱡᱟᱦᱟᱸ ᱥᱚᱨᱠᱟᱨᱤ ᱠᱷᱚᱱᱟᱜ ᱡᱟᱦᱟᱸ ᱱᱮᱛᱟᱨ ᱴᱨᱮᱱᱤᱝ ᱥᱮᱱᱴᱟᱨ ᱠᱷᱩᱞᱟᱹᱣ ᱟᱠᱟᱫᱼᱟᱭ ᱥᱚᱨᱠᱟᱨ ᱚᱸᱰᱮ ᱛᱤ ᱠᱟᱛᱮ ᱚᱸᱰᱮ ᱠᱷᱚᱱ ᱦᱚᱸ ᱠᱚ ᱦᱟᱛᱟᱣ ᱫᱟᱲᱮᱭᱟᱜᱼᱟ᱾ ᱠᱳᱪᱤᱝ ᱟᱨ ᱚᱱᱟ ᱪᱷᱟᱲᱟ ᱪᱷᱟᱲᱟ ᱦᱚᱸ ᱡᱟᱦᱟᱸ ᱵᱮᱥᱚᱨᱠᱟᱨᱤ ᱠᱚ ᱡᱟᱦᱟᱸ ᱯᱚᱭᱥᱟ ᱠᱚ ᱞᱟᱜᱟᱜ ᱠᱟᱱᱟ᱾ ᱯᱚᱭᱥᱟ ᱫᱤᱭᱮ ᱠᱳᱪᱤᱝ ᱠᱚ ᱦᱟᱛᱟᱣ ᱫᱟᱲᱮᱭᱟᱜᱼᱟ᱾
ᱠᱷᱚᱱ ᱫᱚ ᱛᱟᱦᱚᱞᱮ ᱯᱷᱨᱤ ᱛᱮ ᱠᱳᱪᱤᱝ ᱧᱟᱢᱚᱜ ᱠᱟᱱᱟ᱾
ᱯᱷᱤᱨᱤ ᱫᱚ ᱦᱩᱭᱩᱜ ᱠᱟᱱᱟ ᱥᱚᱨ ᱠᱟᱨ ᱯᱟᱦᱴᱟ ᱠᱷᱚᱱᱟᱜ ᱱᱚᱣᱟ ᱛᱮᱫᱚ ᱯᱷᱨᱤ ᱠᱳᱪᱝ ᱮ ᱠᱷᱩᱞᱟᱹᱣ ᱠᱟᱜᱼᱟ᱾ ᱠᱳᱱᱳ ᱠᱟᱹᱣᱰᱤ ᱠᱚᱫᱚ ᱵᱟᱝ ᱞᱟᱜᱟᱜᱼᱟ᱾
ᱟᱨ ᱱᱚᱣᱟ ᱯᱷᱨᱤ ᱠᱳᱪᱤᱝ ᱞᱟᱹᱜᱤᱫ ᱛᱮᱫᱚ᱾ ᱥᱟᱱᱟᱢ ᱠᱚᱜᱮᱠᱚ ᱮᱯᱞᱟᱭ ᱫᱟᱲᱮᱭᱟᱜᱼᱟ᱾ ᱥᱮ ᱥᱟᱱᱟᱢ ᱠᱚᱜᱮ ᱠᱚ ᱧᱟᱢ ᱫᱟᱲᱮᱭᱟᱜᱼᱟ᱾ ᱱᱚᱣᱟ ᱨᱮᱱᱟᱜ ᱫᱟᱣ ᱥᱮ ᱡᱟᱦᱟᱸᱭ ᱠᱚ ᱥᱩᱫᱩ ᱱᱚᱝᱠᱟ ᱨᱮᱸᱜᱮᱡ ᱱᱟᱪᱟᱨ ᱟ ᱯᱟᱹᱴᱷᱩᱣᱟᱹ ᱠᱚ ᱢᱮᱱᱟᱜ ᱠᱚᱣᱟ ᱩᱱᱠᱩ ᱠᱚ ᱞᱟᱹᱜᱤᱫ ᱛᱮ᱾
ᱵᱟᱝᱜᱮ ᱱᱚᱣᱟ ᱠᱚᱫᱚ ᱥᱟᱱᱟᱢ ᱠᱚᱜᱮ ᱠᱚ ᱫᱟᱣ ᱫᱚᱠᱚ ᱧᱟᱢ ᱫᱟᱲᱮᱭᱟᱜᱼᱟ᱾ ᱢᱮᱱᱠᱷᱟᱱ ᱢᱟᱱᱮ ᱯᱚᱨᱤᱠᱠᱷᱟ ᱦᱳᱭᱳᱜᱼᱟ᱾ ᱟᱨᱠᱤ ᱞᱟᱦᱟᱨᱮ ᱚᱱᱟ ᱯᱚᱨᱤᱠᱷᱟ ᱨᱮ ᱯᱟᱥᱴ ᱦᱩᱭᱩᱜᱼᱟ᱾ᱡᱟᱦᱟᱸ ᱴᱮᱥᱴ ᱯᱚᱨᱤᱠᱷᱟ ᱠᱚ ᱞᱟᱹᱭᱮᱜᱼᱫᱚ, ᱚᱱᱟ ᱴᱮᱥᱴ ᱯᱚᱨᱤᱠᱷᱟ ᱦᱩᱭᱩᱜᱼᱟ᱾ ᱚᱱᱟ ᱴᱮᱥᱴ ᱯᱚᱨᱤᱠᱠᱷᱟ ᱨᱮ ᱯᱟᱥ ᱦᱩᱭᱩᱜ ᱛᱟᱠᱚᱣᱟ ᱾ᱟᱨ ᱡᱷᱚᱛᱚ ᱡᱟᱭᱜᱟ ᱨᱮᱫᱚ ᱵᱟᱝ ᱦᱩᱭᱩᱜ ᱜᱮᱭᱟ, ᱚᱠᱟ ᱠᱚ ᱡᱟᱭᱜᱟ ᱠᱚᱨᱮ ᱫᱚ ᱥᱚᱨᱟᱨᱤ ᱡᱟᱦᱟᱸ ᱥᱚᱝᱥᱛᱷᱟ ᱢᱮᱱᱟᱜᱼᱟ᱾ ᱚᱱᱟ ᱠᱚ ᱥᱚᱝᱥᱛᱷᱟ ᱠᱚᱨᱮᱫ ᱫᱚ ᱚᱱᱠᱟ ᱵᱤᱱᱤᱰ ᱮᱢ ᱦᱩᱭᱩᱜᱼᱟ᱾ ᱚᱱᱟ ᱴᱮᱥᱴ ᱵᱤᱱᱤᱴ ᱯᱟᱥ ᱞᱮᱠᱷᱟᱱ ᱜᱮ ᱟᱫᱚ ᱚᱸᱰᱮ ᱥᱚᱨᱠᱟᱨᱤ ᱪᱟᱹᱠᱨᱤ ᱯᱷᱨᱤ ᱛᱮ ᱟᱡ ᱮ ᱧᱟᱢ ᱫᱟᱲᱮᱭᱟᱜᱼᱟ᱾
ᱡᱚᱠᱷᱚᱱ ᱵᱤᱱᱤᱰ ᱨᱮᱱᱟᱜ ᱠᱟᱛᱷᱟᱢ ᱞᱟᱹᱭ ᱠᱮᱫ ᱜᱮᱭᱟ ᱛᱚᱵᱮ ᱟᱨ ᱢᱤᱫᱴᱟᱝ ᱟ ᱠᱟᱛᱷᱟᱧ ᱠᱩᱞᱤ ᱢᱮᱭᱟ ᱡᱮ ᱱᱚᱣᱟ ᱡᱟᱸᱦᱟ ᱰᱟᱵᱞᱩ ᱵᱤ ᱥᱤ ᱮᱥ ᱵᱤᱱᱤᱰ ᱡᱟᱦᱟᱸ ᱮᱢ ᱦᱩᱭᱩᱜ ᱠᱟᱱᱟ ᱡᱟᱦᱟᱸ ᱞᱟᱹᱜᱤᱫ ᱛᱮᱫᱚ ᱜᱨᱮᱡᱩᱭᱮᱥᱚᱱ ᱞᱟᱜᱟᱜ ᱠᱟᱱᱟ᱾ ᱱᱚᱣᱟ ᱨᱮ ᱱᱟᱜ ᱡᱟᱦᱟᱸ ᱢᱟᱱᱮ ᱚᱠᱟ ᱞᱮᱠᱟᱱ ᱡᱮ ᱥᱮ ᱛᱤᱱᱟᱹᱜ ᱜᱟᱱ ᱢᱟᱨᱠᱥ ᱨᱮᱱᱟᱜ ᱯᱚᱨᱤᱠᱠᱷᱟ ᱦᱩᱭᱩᱜᱼᱟ ᱛᱤᱱᱟᱹᱜ ᱜᱟᱱ ᱢᱟᱨᱠᱥ ᱨᱮᱱᱟᱜ ᱮᱠᱡᱟᱢ ᱦᱩᱭᱩᱜᱼᱟ?
ᱚ ᱱᱚᱣᱟ ᱫᱚ ᱦᱩᱭᱩᱜ ᱠᱟᱱᱟ ᱵᱟᱨᱭᱟ ᱦᱟᱹᱴᱤᱧ ᱛᱮ ᱦᱟᱹᱴᱤᱧᱚᱜ ᱠᱟᱱᱟ ᱱᱚᱣᱟ ᱯᱚᱨᱤᱠᱠᱷᱟ ᱫᱚ᱾
ᱦᱟᱹᱴᱤᱧ ᱫᱚ ᱚᱠᱟ ᱞᱮᱠᱟ?
ᱦᱳᱭ ᱢᱤᱫᱴᱮᱱ ᱫᱚ ᱦᱩᱭᱩᱜᱭᱜ ᱠᱟᱱᱟ᱾ ᱯᱤᱞᱤᱢᱤᱱᱟᱨᱤ ᱡᱟᱦᱟᱸ ᱫᱚ ᱯᱳᱭᱞᱳ ᱮᱢ ᱦᱩᱭᱩᱜᱼᱟ᱾ ᱯᱨᱤᱤᱞᱤᱢᱤᱱᱟᱨᱤ ᱯᱚᱨᱤᱠᱠᱷᱟ᱾ ᱟᱨ ᱫᱚᱥᱟᱨ ᱫᱚ ᱦᱩᱭᱩᱜ ᱠᱟᱱᱟ ᱡᱟᱦᱟᱸ ᱫᱚ ᱢᱮᱱ ᱚᱱᱟ᱾
ᱡᱟᱦᱟᱸᱟᱢ ᱢᱮᱱ ᱠᱮᱫᱟ ᱡᱮ ᱯᱨᱤᱞᱤᱢᱤᱱᱟᱨᱤ, ᱱᱚᱣᱟ ᱯᱨᱤᱞᱤᱢᱤᱱᱟᱨᱤ ᱮᱠᱡᱟᱢ ᱞᱟᱹᱜᱤᱫ ᱛᱮᱫᱚ, ᱨᱮᱫᱚ ᱛᱤᱱᱟᱹᱜ ᱱᱟᱢᱵᱟᱨ ᱛᱟᱦᱮᱸᱱ ᱠᱟᱱᱟ?
ᱯᱤᱞᱤᱢᱤᱱᱟᱨᱤ ᱮᱠᱡᱟᱢ ᱞᱟᱹᱜᱤᱫ ᱫᱚ, ᱵᱟᱨ ᱥᱟᱭ ᱨᱮᱱᱟᱜ ᱢᱟᱱᱮ ᱱᱟᱢᱵᱟᱨ ᱛᱟᱦᱮᱸᱱᱟ ᱵᱟᱨ ᱥᱟᱭ ᱨᱮᱱᱟᱜ ᱯᱳ ᱠᱷᱟᱱ ᱦᱩᱭᱩᱼᱟ ᱱᱚᱭᱟ ᱫᱚ ᱾
ᱨᱮᱱᱟᱜ ᱯᱚᱨᱤᱠᱠᱷᱟ ᱦᱩᱭᱩᱜᱼᱟ᱾ ᱟᱨ ᱱᱚᱣᱟ ᱵᱟᱨ ᱥᱟᱭ ᱨᱮᱫᱚ ᱚᱠᱟ ᱚᱠᱟ ᱵᱟᱨᱥᱟᱭ ᱱᱟᱢᱵᱟᱨ ᱫᱚ ᱚᱠᱟ ᱚᱠᱟ ᱥᱟᱛᱟᱢ ᱪᱮᱛᱟᱱ ᱨᱮ ᱛᱟᱦᱮᱸᱱ ᱠᱟᱱᱟ?
ᱱᱚᱣᱟ ᱠᱚᱫᱚ ᱛᱟᱦᱮᱸᱱ ᱠᱟᱱᱟ, ᱤᱝᱞᱤᱥ ᱫᱚ ᱜᱨᱟᱢᱟᱨ ᱛᱟᱦᱮᱸᱱ ᱠᱟᱱᱟ᱾
ᱦᱩᱸ
ᱟᱨ ᱢᱮᱛᱷ ᱛᱟᱦᱮᱱ ᱠᱟᱱᱟ, ᱡᱤᱠᱮ ᱛᱟᱦᱮᱱ ᱠᱟᱱᱟ, ᱠᱟᱨᱮᱱᱴ ᱮᱯᱷᱮᱭᱟᱨᱥ ᱛᱟᱦᱮᱱ ᱠᱟᱱᱟ᱾ ᱦᱤᱥᱴᱨᱤ ᱛᱟᱦᱮᱱ ᱠᱟᱱᱟ, ᱡᱤᱭᱳᱜᱨᱟᱯᱷᱤ ᱛᱟᱦᱮᱱ ᱠᱟᱱᱟ, ᱯᱚᱞᱤᱴᱤ ᱛᱟᱦᱮᱱ ᱠᱟᱱᱟ᱾ ᱱᱤᱭᱟᱹ ᱠᱚᱜᱮ ᱛᱟᱦᱮᱱ ᱠᱟᱱᱟ ᱟᱨ ᱥᱚᱝᱵᱤᱫᱷᱟᱱ ᱨᱮᱱᱟᱜ ᱯᱟᱴ ᱦᱚᱸ ᱛᱟᱦᱮᱸᱱ ᱜᱮᱭᱟ ᱠᱤᱼᱼ
ᱦᱩᱸ-ᱦᱩᱸ ᱡᱟᱦᱟᱸᱭ ᱛᱚᱵᱮ ᱟᱸᱼᱼ ᱢᱮᱱ ᱮᱠᱡᱟᱢ ᱛᱟᱦᱚᱞᱮ ᱢᱮᱱ ᱮᱠᱡᱟᱢ ᱫᱚ ᱛᱟᱭᱚᱢ ᱛᱮ ᱦᱩᱭᱩᱜ-ᱟ᱾
ᱦᱳᱭ ᱢᱮᱱ ᱮᱠᱡᱟᱢ ᱫᱚ ᱛᱟᱭᱚᱢ ᱛᱮ ᱦᱩᱭᱩᱜ-ᱟ᱾
ᱯᱤᱞᱤᱢᱤᱱᱟᱨᱤ ᱮᱠᱡᱟᱢ ᱨᱮ ᱡᱟᱸᱦᱟᱭ ᱡᱩᱫᱤ ᱠᱚ ᱯᱟᱥ ᱟᱼᱼ ᱩᱱᱠᱩ ᱠᱚ ᱢᱮᱱ ᱮᱠᱡᱟᱢ ᱠᱚ ᱮᱢ ᱫᱟᱲᱮᱭᱟᱜ-ᱟ᱾
ᱦᱮᱸ ᱩᱱᱠᱩ ᱠᱚ ᱢᱮᱱ ᱮᱠᱡᱟᱢ ᱫᱚᱠᱚ ᱮᱢ ᱫᱟᱲᱮᱭᱟᱜ-ᱟ᱾
ᱱᱚᱣᱟ ᱢᱮᱱ ᱮᱠᱡᱟᱢ ᱫᱚᱼᱼ ᱪᱮᱫ ᱞᱮᱠᱟ ᱢᱟᱱᱮ ᱛᱤᱱᱟᱹᱜ ᱱᱟᱢᱵᱟᱨ ᱨᱮᱱᱟᱜ ᱦᱩᱭᱩᱜ-ᱟ?
ᱚ ᱢᱮᱱ ᱮᱠᱡᱟᱢ ᱨᱮᱱᱟᱜ ᱛᱤᱱᱟᱹᱜ ᱱᱚᱣᱟ ᱫᱚ ᱦᱟᱸᱜ ᱱᱤᱭᱟᱹ ᱜᱷᱟᱹᱲᱤᱡ ᱫᱚ ᱩᱭᱦᱟᱹᱨ ᱵᱟᱝ ᱦᱤᱡᱩᱜ ᱠᱟᱱᱟ!
ᱟᱪᱪᱷᱟ ᱟᱨᱼᱼ ᱚᱱᱟ ᱨᱮᱫᱚ ᱥᱟᱛᱟᱢ ᱠᱚᱫᱚ ᱚᱱᱠᱟ ᱜᱮ ᱦᱟᱹᱴᱤᱧ ᱛᱟᱦᱮᱱ ᱜᱮᱭᱟ ᱥᱮ?
ᱦᱳᱭ ᱥᱟᱛᱚᱢ ᱠᱚᱫᱚ ᱚᱱᱠᱟᱜᱮ ᱛᱟᱦᱮᱸ ᱦᱟᱨᱴᱤᱧ ᱛᱟᱦᱮᱸᱱ ᱜᱮᱭᱟ ᱟᱨᱠᱤ᱾
ᱟᱨ ᱡᱟᱦᱟᱸ ᱱᱚᱣᱟᱼᱼ ᱟᱨ ᱜᱨᱩᱯ ᱮ ᱜᱨᱩᱯ ᱵᱤ ᱜᱨᱩᱯ ᱥᱤ ᱜᱨᱩᱯ ᱰᱤ ᱢᱮᱱᱟᱜ-ᱟᱼᱼ ᱱᱚᱣᱟ ᱠᱚ ᱞᱟᱹᱜᱤᱫ ᱛᱮ ᱮᱸ ᱢᱮᱱ ᱮᱠᱡᱟᱢ ᱨᱮᱱᱟᱜᱼᱼ ᱱᱟᱢᱵᱟᱨ ᱵᱤᱵᱷᱟᱡᱚᱱ ᱦᱚᱸ ᱟᱞᱟᱫᱟ ᱟᱞᱟᱫᱟ ᱜᱮ ᱛᱟᱦᱮᱸᱱ ᱜᱮᱭᱟ ᱥᱮ?
ᱦᱮᱸ ᱚᱱᱟ ᱦᱚᱸ ᱦᱟᱸᱜ ᱱᱟᱢᱵᱟᱨ ᱵᱤᱵᱷᱟᱡᱚᱱ ᱫᱚ ᱟᱞᱟᱫᱟ ᱟᱞᱟᱫᱟ ᱜᱮ ᱛᱟᱦᱮᱸᱱᱟ᱾